ᱦᱮᱞᱳ ᱦᱟᱸ, ᱨᱚᱲ ᱟᱸᱡᱚᱢᱚᱜ ᱠᱟᱱᱟ?
ᱦᱮᱸᱻ ᱦᱮᱸ ᱧᱮᱞ ᱡᱚᱦᱟᱨ ᱜᱮ ᱾
ᱦᱟᱸᱻ ᱡᱚᱦᱟᱨ ᱜᱮ ᱾
ᱚᱸ ᱪᱮᱫ ᱠᱚᱢ ᱪᱤᱠᱟ.?
ᱦᱟᱸᱻ, ᱱᱤᱭᱟᱹ ᱜᱷᱟᱹᱲᱤ ᱫᱚ, ᱟᱸᱻᱠᱷᱟᱱ ᱵᱟᱹᱫᱽ, ᱵᱟᱹᱫᱽ ᱥᱮᱫ ᱞᱤᱧ ᱦᱮᱡ ᱟᱠᱟᱱᱟ ᱾ ᱟᱨᱠᱤ ᱚᱭ ᱾ ᱢᱮᱨᱚᱢ ᱠᱚ, ᱜᱩᱯᱤ ᱵᱟᱲᱟ ᱦᱩᱭᱩᱜ ᱠᱟᱱᱟ ᱾ ᱢᱮᱨᱚᱢ ᱠᱚ, ᱰᱟᱹᱝᱨᱤ ᱠᱚ, ᱢᱮᱱᱟᱜ ᱠᱚᱣᱟ ᱾ ᱱᱤᱭᱟᱹ ᱜᱷᱟᱹᱲᱤᱡ ᱜᱩᱯᱤ ᱵᱟᱲᱟ ᱦᱩᱭᱩᱜ ᱠᱟᱱᱟ ᱾ ᱟᱹᱵᱤᱱ ᱫᱚ, ᱪᱮᱫ ᱠᱚᱵᱤᱱ ᱪᱤᱠᱟᱹ ᱭᱮᱜᱼᱟ?
ᱦᱮᱸ ᱠ-ᱷᱜ ᱾
ᱮᱸᱻ ᱠᱟᱹᱡ, ᱦᱮᱸᱻ, ᱟᱞᱮ ᱥᱮᱫ ᱱᱟ, ᱫᱟᱜ ᱟᱠᱟᱫᱟᱭ ᱾ ᱟᱹᱰᱤ ᱡᱟᱹᱥᱛᱤ ᱜᱮ, ᱫᱟᱜ ᱞᱮᱫ ᱟᱭ, ᱟᱫᱚ ᱱᱤᱭᱟᱹ, ᱜᱷᱟᱹᱲᱤ ᱫᱚ, ᱱᱚᱜᱼᱚᱭ ᱵᱟᱨ ᱯᱮ, ᱫᱤᱱ ᱥᱤᱛᱩᱝ ᱮᱫ ᱠᱷᱟᱹᱛᱤᱨ ᱛᱮ ᱟᱫᱚ, ᱫᱟᱜ ᱠᱚᱫᱚ, ᱟᱸᱡᱮᱫᱚᱜ ᱠᱟᱱᱟ, ᱟᱨ ᱟᱨ, ᱡᱟᱦᱟᱸ ᱞᱮᱠᱟ ᱜᱮ, ᱚᱠᱟ ᱵᱟᱹᱫᱽ ᱠᱚᱨᱮ, ᱫᱟᱜ ᱢᱮᱱᱟᱜᱼᱟ, ᱚᱱᱟ ᱠᱚᱨᱮ ᱫᱚ, ᱦᱩᱲᱩ ᱫᱚ, ᱨᱚᱦᱚᱭᱚᱜ ᱠᱟᱱ ᱜᱮᱭᱟ ᱾ ᱟᱯᱮ ᱥᱮᱫ ᱫᱚ, ᱮᱠᱷᱟᱱ ᱪᱮᱫ ᱞᱮᱠᱟ, ᱦᱩᱭᱩᱜ ᱠᱟᱱᱟ, ᱦᱩᱲᱩ ᱨᱚᱦᱚᱭ ᱠᱚ
ᱨᱚᱦᱚᱭ ᱫᱟᱲᱮᱜ ᱠᱟᱱᱟ
ᱟᱪᱪᱷᱟ, ᱟᱪᱪᱷᱟ, ᱟᱨ ᱠᱟᱹᱴᱤᱡ, ᱨᱚᱲ ᱴᱷᱤᱠ ᱢᱚᱛᱚ, ᱵᱟᱝᱞᱤᱧ ᱟᱸᱡᱚᱢ ᱮᱼᱟ ᱾ ᱮᱸᱻᱟᱝ ᱾
ᱟᱪᱪᱷᱟ ᱾ ᱟᱡ, ᱦᱟᱹᱪ ᱾
ᱦᱩᱸᱼ, ᱚᱠᱟ ᱡᱷᱚᱜ ᱫᱚ, ᱟᱸᱡᱚᱢᱚᱜ ᱠᱟᱱᱟ, ᱚᱠᱟ ᱡᱷᱚᱜ, ᱵᱟᱝ ᱟᱸᱡᱚᱢᱚᱜ ᱠᱟᱱᱟ ᱾ ᱦᱮᱸ, ᱱᱤᱛᱚᱜ ᱟᱸᱡᱚᱢᱚᱜ ᱠᱟᱱᱟ ᱾
ᱟᱹᱞᱤᱧ ᱦᱚᱸ ᱟᱵᱤᱱ ᱱᱚᱠᱟᱧ, ᱡᱷᱚᱜ ᱞᱤᱧ ᱟᱸᱡᱚᱢᱟ ᱾
ᱟᱻᱪᱪᱷᱟ, ᱟᱪᱪᱷᱟ ᱾
ᱦᱮᱲᱳᱠ
ᱦᱟᱸᱻ ᱦᱟᱸᱻ ᱦᱤᱠᱤᱤᱛᱚ ᱟᱸᱡᱚᱢᱚᱜ ᱠᱟᱱᱟ ᱾
ᱦᱮᱞᱳ ᱾
ᱦᱩᱸᱻᱝ, ᱟᱸᱡᱚᱢᱚᱜ ᱠᱟᱱ ᱜᱮᱭᱟ ᱟᱠᱷᱟᱱ, ᱟᱸᱡᱚᱢ ᱮᱫᱟᱵᱤᱱ ᱦᱟᱞᱳ ᱾
ᱦᱟᱼᱞᱟᱹᱣ ᱾
ᱦᱮᱸ, ᱜᱚᱝᱠᱮ, ᱟᱸᱡᱚᱢᱚᱜ ᱠᱟᱱ ᱜᱮᱭᱟ ᱨᱚᱲ ᱾ ᱟᱹᱞᱤᱧᱟᱜ, ᱨᱚᱲ ᱵᱮᱱ ᱟᱡᱚᱢ ᱮᱫᱟ ᱾ ᱦᱟᱞᱟᱹᱣ ᱾
ᱦᱟᱦᱞᱟᱹᱣ ᱾
ᱦᱮᱸᱻ, ᱨᱚᱲ, ᱟᱸᱡᱚᱢᱚᱜ, ᱠᱟᱱ ᱜᱮᱭᱟ ᱾ ᱟᱹᱵᱤᱱᱟᱜ, ᱨᱚᱲ ᱞᱤᱧ, ᱟᱸᱡᱚᱢ ᱧᱟᱢᱮᱫᱟ ᱾
ᱦᱟᱞᱟᱹᱣ ᱾
ᱦᱮᱸᱻ, ᱟᱞᱤᱧᱟᱜ, ᱨᱚᱲ ᱵᱤᱱ, ᱟᱸᱡᱚᱢ ᱧᱟᱢ ᱮᱫᱟ?
ᱦᱟᱞᱳ ᱾
ᱦᱟᱞᱚᱼᱳ ᱾
ᱦᱮᱸ, ᱟᱸᱡᱚᱢᱚᱜ ᱠᱟᱱᱟ ᱾
ᱦᱟᱞᱟᱳ ᱾
ᱦᱩᱸᱻ, ᱠᱟᱹᱴᱤᱡ, ᱮᱴᱠᱮᱴᱚᱸᱲᱮ ᱦᱩᱭᱩᱜ ᱠᱟᱱᱟ, ᱟᱸᱡᱚᱢ ᱫᱚ, ᱟᱸᱡᱚᱢ ᱧᱟᱢᱚᱜ ᱠᱟᱱᱟ, ᱟᱨᱠᱤ ᱾ ᱟᱨ ᱛᱟᱞᱟᱢᱟᱞᱟ ᱠᱚᱨᱮ ᱟᱨᱠᱤᱼᱼ
ᱟᱪᱪᱷᱟ ᱟᱪᱪᱷᱟ ᱛᱟᱦᱚᱞᱮ ᱛᱤᱱᱟᱹᱜ ᱜᱟᱱ ᱨᱚᱦᱚᱭ ᱵᱟᱲᱟ ᱠᱮᱫᱟ ᱟᱯᱮ ᱫᱚᱼᱼ
ᱦᱮᱸ ᱱᱤᱭᱟᱹ ᱜᱷᱟᱲᱤᱡ ᱛᱮ ᱦᱚᱞᱟ ᱫᱷᱟᱨᱤᱡ ᱜᱮ ᱨᱚᱦᱚᱭ ᱦᱩᱭᱩᱜ ᱦᱩᱭᱩᱜ ᱠᱟᱱ ᱛᱟᱦᱮᱱᱟ ᱦᱚᱞᱟ ᱛᱮ ᱚᱲᱟᱜ ᱦᱚᱲ ᱛᱮ ᱟᱨ ᱠᱟᱹᱴᱤᱡᱼᱼ ᱢᱩᱱᱤᱥ ᱠᱚᱛᱮ ᱨᱚᱦᱚᱭ ᱠᱮᱜᱼᱟ ᱞᱮ ᱦᱚᱞᱟ ᱫᱮᱲ ᱵᱤᱜᱟᱹ ᱞᱮᱠᱟᱼᱼ ᱟᱫᱚ ᱛᱚᱞᱟ ᱠᱚ ᱡᱟ ᱩᱰᱟᱹᱝ ᱛᱟᱦᱮᱸ ᱠᱟᱱᱟ ᱚᱱᱟ ᱛᱮ ᱜᱮ ᱟᱠᱷᱟᱱ ᱨᱚᱦᱚᱭ ᱦᱟᱛᱟᱲ ᱦᱩᱭ ᱠᱟᱱᱟ ᱱᱤᱭᱟᱹ ᱜᱷᱟᱹᱲᱤ ᱫᱚ ᱛᱚᱞᱟ ᱦᱩᱰᱤᱧ ᱧᱚᱜ ᱜᱮᱭᱟ ᱟᱫᱚ ᱦᱟᱨᱟ ᱞᱮᱱ ᱠᱷᱟᱱ ᱦᱟᱸᱜ ᱠᱷᱟᱱ ᱫᱟᱜ ᱡᱟᱹᱲᱤᱼᱼ ᱦᱩᱭ ᱞᱮᱱ ᱠᱷᱟᱱ ᱛᱚᱞᱟ ᱨᱚᱦᱚᱭᱚᱜᱼᱟ ᱟᱨᱠᱤᱼᱼ
ᱦᱟᱸ ᱦᱟᱛᱟᱲ ᱠᱟᱱᱟ ᱥᱮ ᱪᱮᱫ
ᱦᱮᱸ ᱱᱤᱭᱟᱹ ᱜᱷᱟᱹᱲᱤᱡ ᱫᱚ ᱠᱟᱹᱢᱤ ᱵᱚᱱᱫᱚ ᱦᱟᱛᱟᱲ ᱦᱩᱭ ᱠᱟᱱᱟ ᱟᱠᱷᱟᱱ ᱟᱯᱮ ᱥᱮᱫ ᱫᱚ ᱪᱮᱫ ᱞᱮᱠᱟ ᱦᱩᱭᱩᱜ ᱠᱟᱱᱟ ᱟᱨᱠᱤ ᱨᱚᱦᱚᱭ ᱵᱟᱲᱟ ᱠᱚᱼᱼ
ᱟᱞᱮ ᱥᱮᱫ ᱦᱚᱸ ᱩᱱᱟᱹᱜ ᱵᱷᱟᱞᱮ ᱫᱚ ᱵᱟᱝ ᱦᱩᱭᱩᱜ ᱠᱟᱱᱟ ᱟᱞᱮ ᱥᱮᱫ ᱫᱚ᱾ ᱢᱟᱱᱮ ᱡᱷᱚᱛᱚ ᱦᱚᱲᱟᱜ ᱛᱚᱞᱟ ᱠᱚ ᱦᱚᱸ ᱚᱱᱠᱟ ᱫᱚ ᱟᱹᱣᱨᱤ ᱦᱟᱨᱟᱜ ᱛᱟᱠᱚᱣᱟ ᱾ ᱟᱨ ᱫᱟᱜ ᱦᱚᱸ ᱱᱚᱜᱼᱚᱭ ᱫᱟᱜ ᱵᱟᱲᱟ ᱞᱮᱫ ᱜᱮᱟᱭ ᱟᱫᱚ ᱛᱮᱦᱤᱧ ᱜᱟᱯᱟ ᱫᱚ ᱱᱚᱜᱼᱚᱭ ᱟᱫᱚ ᱟᱸᱡᱮᱫ ᱠᱟᱱᱟ ᱞᱚᱥᱚᱫ ᱫᱚᱠᱚ ᱞᱚᱥᱚᱫ ᱵᱟᱲᱟᱭ ᱮᱫ ᱜᱮᱭᱟ ᱾ ᱟᱨ ᱫᱟᱜ ᱵᱟᱝ ᱠᱷᱟᱹᱛᱤᱨ ᱨᱮᱫᱚ ᱩᱱᱟᱹᱜ ᱵᱷᱟᱜᱤ ᱫᱚ ᱠᱷᱟᱱ ᱨᱚᱦᱚᱭ ᱫᱚ ᱟᱹᱣᱨᱤ ᱦᱩᱭᱩᱜᱼᱟ ᱱᱚᱛᱮ ᱫᱚ ᱥᱮᱨᱚᱠᱚᱢ ᱫᱚ ᱾ ᱚᱭ ᱢᱤᱫᱴᱟᱱ ᱵᱟᱨᱭᱟ ᱠᱷᱮᱛ ᱜᱮᱠᱚ ᱨᱚᱦᱚᱭ ᱵᱟᱲᱟᱭ ᱮᱫᱟ ᱡᱟᱸᱦᱟ ᱠᱚᱨᱮ ᱫᱟᱜ ᱦᱮᱱᱟᱜ ᱛᱟᱠᱚᱣᱟ ᱾ ᱫᱟᱜ ᱨᱮᱱᱟᱜ ᱠᱟᱹᱴᱤᱡ ᱚᱵᱷᱟᱵ ᱧᱚᱜ ᱠᱟᱱᱟ ᱦᱤᱛᱚᱜ ᱫᱚ ᱱᱚᱛᱮ ᱟᱞᱮ ᱥᱮᱫ ᱫᱚ ᱾
ᱚᱸᱻ ᱟᱪᱪᱷᱟ ᱟᱪᱪᱷᱟ ᱟᱨ ᱠᱚ ᱵᱟᱹᱱᱩᱜ ᱛᱟᱯᱮᱭᱟ ᱵᱟᱸᱫᱽ ᱠᱚ ᱥᱮ ᱠᱮᱱᱟᱞᱼᱼ ᱠᱚ ᱡᱟᱦᱟᱸ ᱛᱮ ᱫᱟᱜ ᱦᱤᱡᱩᱜᱼᱟ ᱚᱱᱠᱟᱱᱟᱜ ᱟᱨ ᱵᱟᱠᱷᱟᱱ ᱢᱤᱱᱤ ᱠᱚ ᱵᱟᱹᱱᱩᱜ ᱠᱚ ᱵᱟᱹᱱᱩᱜ ᱛᱟᱯᱮᱭᱟ
ᱵᱟᱝ ᱚᱱᱠᱟ ᱫᱚ ᱵᱟᱹᱱᱩᱜᱼᱟ ᱠᱮᱱᱮᱞ ᱠᱚ ᱫᱚ ᱢᱮᱱ ᱠᱷᱟᱱ ᱜᱟᱰᱟ ᱦᱮᱱᱟᱜᱼᱟ ᱚᱱᱟ ᱦᱚᱸ ᱢᱟᱱᱮ ᱵᱩᱨᱩ ᱜᱟᱰᱟ ᱛᱚ ᱟᱫᱚᱼᱼ ᱢᱟᱱᱮ ᱟᱹᱛᱩ ᱟᱹᱛᱩ ᱛᱮ ᱵᱮᱱᱟᱣ ᱟᱠᱟᱱᱟ ᱚ ᱚᱱᱠᱟᱱᱟᱜ ᱜᱟᱰᱟ ᱦᱮᱱᱟᱜᱼᱟ ᱚᱱᱠᱟ ᱵᱟᱠᱷᱟᱡ ᱠᱮᱱᱮᱞ ᱤᱭᱟᱹ ᱠᱚᱫᱚ ᱵᱟᱹᱱᱩᱜᱼᱟ ᱟᱞᱮ ᱥᱮᱫ ᱫᱚᱼᱼ ᱟᱯᱮ ᱥᱮᱫ ᱫᱚ ᱠᱮᱱᱮᱞ ᱠᱚ ᱦᱮᱱᱟᱜᱼᱟ ᱡᱟᱹᱱᱤᱡ ᱟᱥᱟ ᱠᱚᱨᱤ᱾
ᱦᱩᱸᱻ ᱟᱞᱮ ᱥᱮᱫ ᱫᱚᱼᱼ ᱠᱮᱱᱮᱞ ᱫᱚ ᱢᱮᱱᱟᱜ ᱨᱮᱦᱚᱸ ᱟᱫᱚ ᱢᱤᱫ ᱯᱟᱦᱴᱟ ᱜᱮ ᱢᱮᱱᱟᱜᱼᱟ ᱟᱫᱚ ᱟᱨ ᱠᱮᱱᱟᱞ ᱨᱮᱦᱚᱸ ᱠᱷᱟᱱ ᱫᱟᱜ ᱵᱟᱠᱚ ᱟᱲᱟᱜ ᱞᱮᱠᱷᱟᱱ ᱠᱷᱟᱱ ᱫᱟᱜ ᱦᱚᱸ ᱵᱟᱝ ᱦᱤᱡᱩᱜ ᱠᱟᱱᱟ ᱾ ᱟᱨ ᱡᱟᱦᱟᱸ ᱠᱚᱨᱮ ᱜᱮ ᱫᱟᱜ ᱢᱮᱱᱟᱜᱼᱟ ᱟᱫᱚ ᱠᱚ ᱡᱟᱦᱟᱸ ᱢᱟᱨᱟᱝ ᱠᱮᱱᱟᱞ ᱢᱮᱱᱟᱜᱼᱟ ᱚᱱᱠᱟ ᱛᱮᱫᱚ ᱫᱟᱜ ᱫᱚ ᱦᱤᱡᱩᱜ ᱜᱮᱭᱟ ᱟᱨᱠᱤ ᱱᱤᱭᱟᱹ ᱜᱷᱟᱹᱲᱤᱡ ᱫᱚ ᱵᱟᱝ ᱦᱮᱡ ᱦᱟᱛᱟᱲᱚᱜ ᱠᱟᱱᱟ ᱾ ᱪᱮᱫ ᱞᱮᱠᱟ ᱠᱟᱜ-ᱟ ᱠᱚ ᱫᱟᱜ ᱪᱟᱜ ᱵᱟᱝ ᱦᱤᱡᱩᱜ ᱠᱟᱱᱟ ᱚᱱᱟ ᱫᱚ ᱵᱟᱰᱟᱭ ᱵᱟᱝ ᱧᱟᱢᱚᱜ ᱠᱟᱱᱟ ᱟᱨᱠᱤ ᱾
ᱛᱟᱯᱚᱨᱮ ᱟᱫᱚ ᱱᱤᱛᱚᱜ ᱫᱚ ᱫᱟᱜ ᱦᱚᱸᱛᱚ ᱚᱱᱠᱟ ᱵᱟᱭ ᱫᱟᱜ ᱮᱫᱟ ᱥᱮᱨᱚᱠᱚᱢ ᱾ ᱢᱟᱱᱮ ᱫᱟᱜ ᱜᱮ ᱨᱮᱦᱚᱸᱭ ᱢᱟᱱᱮ ᱦᱟᱞᱠᱟ ᱦᱟᱞᱠᱟᱭ ᱫᱟᱜ ᱮᱫᱟ ᱟᱨ ᱚᱱᱠᱟ ᱢᱟᱱᱮ ᱵᱤᱥᱤ ᱧᱚᱜ ᱫᱚ ᱵᱟᱝ ᱡᱮ ᱠᱟᱹᱴᱤᱡ ᱯᱮᱨᱮᱡᱚᱜᱼᱟ ᱾ ᱚᱱᱠᱟ ᱦᱟᱹᱵᱤᱡ ᱫᱚ ᱵᱟᱭ ᱫᱟᱜ ᱮᱫᱟ ᱾ ᱦᱟᱞᱠᱟ ᱦᱟᱞᱠᱟ ᱜᱮ ᱫᱟᱜ ᱮᱫᱟᱭ ᱾
ᱦᱮᱸ ᱮᱠᱟᱞ ᱜᱮ, ᱮᱠᱟᱞ ᱜᱮ ᱚᱱᱠᱟ ᱜᱮᱭ ᱫᱟᱜᱮᱫ ᱛᱟᱦᱮᱱᱟ ᱟᱨᱠᱤ ᱡᱮᱢᱚᱱ ᱩᱱ ᱚᱠᱛᱚ ᱦᱩᱞ ᱢᱟᱦᱟᱼᱼ ᱛᱚ ᱪᱮᱫ ᱞᱮᱠᱟ ᱟᱹᱰᱤ ᱡᱟᱹᱥᱛᱤ ᱜᱮ ᱫᱟᱜᱮᱫ ᱛᱟᱦᱮᱱᱟ ᱾
ᱦᱮᱸ
ᱚᱱᱠᱟ ᱞᱮᱠᱟ ᱡᱩᱫᱤ ᱫᱟᱜ ᱮ ᱞᱟᱜᱟᱣ ᱠᱮᱭᱟ ᱛᱟᱦᱚᱞᱮ ᱛᱚᱞᱟ ᱦᱩᱰᱤᱧ ᱜᱮ ᱨᱮᱦᱚᱸ ᱮᱠᱷᱚᱱ ᱨᱚᱦᱚᱭ ᱫᱚ ᱜᱟᱱ ᱠᱚᱜ ᱜᱮᱭᱟ ᱟᱨᱠᱤ᱾
ᱞᱟᱦᱟ ᱨᱮᱜᱮ ᱡᱚᱛᱚᱭ ᱫᱟᱜ ᱪᱟᱵᱟ ᱠᱟᱜ ᱠᱟᱱᱟ ᱛᱟᱭᱚᱢ ᱫᱚ ᱵᱟᱭ ᱫᱟᱜ ᱮᱫᱟ ᱨᱚᱦᱚᱭ ᱥᱚᱢᱚᱭ ᱫᱚ᱾
ᱱᱟᱜ ᱵᱟᱹᱫᱽ ᱫᱚ ᱪᱮᱫ ᱞᱮᱠᱟ ᱵᱟᱹᱭᱦᱟᱹᱲ ᱥᱮᱫ ᱨᱮ ᱢᱮᱱᱟᱜᱼᱟ ᱥᱮᱼᱼ ᱡᱮᱢᱚᱱ ᱜᱷᱩ ᱠᱚᱨᱮ ᱜᱩᱴᱩ ᱢᱟᱱᱮ ᱮᱠᱟᱞ ᱜᱮ ᱜᱷᱩ ᱟᱨᱠᱤ ᱫᱟᱜ ᱵᱟᱝ ᱨᱟᱠᱟᱵᱼᱟ᱾
ᱦᱮᱸ ᱤᱱᱠᱟᱹ ᱚᱱᱮ ᱵᱟᱹᱭᱦᱟᱹᱲ ᱠᱚᱨᱮᱼᱼ ᱵᱟᱹᱭᱦᱟᱹᱲ ᱠᱚᱨᱮᱱᱟᱜ ᱫᱚ ᱠᱟᱹᱴᱤᱡ ᱫᱟᱜ ᱧᱟᱢ ᱜᱮᱭᱟ ᱟᱨᱼᱼ ᱚᱱᱟ ᱵᱟᱹᱫᱽ ᱠᱚ ᱦᱮᱱᱟᱜᱼᱟ ᱚᱱᱟ ᱠᱚᱫᱚ ᱠᱟᱹᱴᱤᱡ ᱜᱷᱩᱴᱩ ᱧᱚᱜ ᱜᱮᱭᱟ ᱚᱱᱟ ᱠᱚᱫᱚ ᱫᱟᱜ ᱠᱚᱜᱮ ᱵᱟᱹᱱᱩᱜᱼᱟ ᱱᱤᱛᱚᱜ ᱫᱚ ᱢᱟᱱᱮ ᱨᱚᱦᱚᱲ ᱠᱟᱱᱟ᱾ ᱯᱩᱨᱟᱹ ᱞᱟᱹᱭ ᱜᱟᱱᱚᱜᱼᱟ, ᱟᱫᱚ ᱵᱟᱹᱭᱦᱟᱹᱲ ᱠᱚᱨᱮ ᱢᱤᱫᱴᱟᱝ ᱵᱟᱨᱭᱟ ᱠᱷᱮᱛ ᱠᱚᱨᱮ ᱦᱮᱱᱟᱜᱼᱟ᱾ ᱦᱚᱞᱟ ᱢᱫᱷᱮᱨ ᱞᱚᱥᱚᱫ ᱵᱟᱲᱟ ᱦᱩᱭ ᱮᱱᱟ ᱟᱫᱚᱼᱼ ᱦᱟᱯᱮ ᱛᱚᱞᱟ ᱠᱟᱹᱴᱤᱡ ᱜᱮᱭᱟ ᱛᱚᱞᱟ ᱤᱭᱟᱹ ᱨᱮᱦᱚᱸ ᱫᱟᱜ ᱵᱟᱹᱱᱩᱜᱼᱟ ᱚᱱᱟ ᱠᱷᱟᱹᱛᱤᱨᱼᱼ ᱵᱟᱝ ᱨᱚᱦᱚᱭ ᱦᱩᱭ ᱟᱠᱟᱱᱟ᱾
ᱦᱸᱻ ᱟᱪᱪᱷᱟ ᱟᱪᱪᱷᱟ ᱟᱨᱱᱮᱻ ᱟᱨ ᱡᱟᱦᱟᱸ ᱠᱚᱯᱮ ᱵᱟᱹᱫᱽ ᱠᱚᱯᱮ ᱥᱤ ᱵᱟᱲᱟᱭ ᱜᱮᱭᱟ ᱟᱨ ᱪᱮᱫ ᱛᱮ ᱰᱟᱹᱟᱝᱨᱤ ᱱᱟᱦᱮᱞᱼᱼ ᱛᱮ ᱥᱮ ᱠᱟᱰᱟ ᱱᱟᱦᱮᱞ ᱥᱮ ᱟᱨᱚ ᱡᱟᱦᱱᱟᱜ ᱚᱱᱠᱟᱱ ᱴᱨᱟᱠᱴᱟᱨ ᱠᱚ ᱪᱮᱫ ᱠᱚ᱾
ᱴᱨᱟᱠᱴᱟᱨ ᱫᱚ ᱩᱱᱟᱹᱜ ᱫᱚ ᱵᱟᱝ ᱥᱤ ᱵᱟᱲᱟ ᱦᱩᱭᱩᱜ ᱜᱮᱭᱟ ᱦᱮᱸᱻ ᱛᱚ ᱟᱯᱟ ᱫᱚ ᱰᱟᱝᱨᱤ ᱱᱟᱦᱮᱞ ᱛᱮᱜᱮ ᱥᱤ ᱵᱟᱲᱟ ᱦᱳᱭ ᱜᱮᱭᱟ ᱴᱟᱠᱴᱟᱨ ᱫᱚ ᱩᱱᱟᱹᱜ ᱫᱚ ᱵᱟᱝ ᱢᱟᱱᱮ ᱪᱟᱦᱤᱫᱟ ᱠᱚᱢ ᱧᱚᱜ ᱜᱮᱭᱟ ᱟᱞᱮ ᱥᱮᱫ ᱫᱚ ᱠᱟᱹᱴᱤᱡ
ᱟᱪᱪᱷᱟ ᱟᱪᱪᱷᱟ ᱟᱨ ᱡᱚᱠᱷᱚᱱ ᱦᱳᱲᱳ ᱠᱚᱯᱮ ᱤᱨ ᱜᱮᱭᱟ ᱛᱟᱦᱚᱞᱮᱼᱼ ᱟᱞᱮ ᱫᱚ ᱚᱴᱮᱱᱠᱟ ᱱᱤᱭᱟᱹ ᱜᱷᱟᱹᱲᱤᱡ ᱫᱚ ᱰᱟᱹᱝᱨᱤ ᱱᱟᱦᱮᱞ ᱛᱚ ᱮᱠᱟᱞ ᱜᱮ ᱵᱟᱝ ᱧᱟᱢᱚᱜ ᱠᱟᱱᱟ ᱟᱨᱠᱤ ᱟᱫᱚ ᱴᱨᱟᱠᱴᱚᱨ ᱛᱮᱜᱮᱟᱱ ᱥᱤ ᱵᱟᱲᱟ ᱦᱩᱭᱩᱜ ᱠᱟᱱᱟ ᱟᱫᱚᱠᱷᱟᱱ ᱰᱟᱹᱝᱨᱤ ᱱᱟᱦᱮᱞ ᱨᱮᱱᱟᱜ ᱪᱮᱫ ᱞᱮᱠᱟ ᱞᱟᱦᱟᱛᱮ ᱛᱟᱦᱮᱸ ᱠᱟᱱᱟ ᱚᱱᱠᱟ ᱫᱚ ᱠᱷᱟᱱᱼᱼ ᱚᱠᱚᱭ ᱨᱮᱱ ᱦᱚᱲ ᱱᱤᱡᱮᱨᱟᱜ ᱜᱮᱠᱚ ᱥᱤᱭᱟ ᱡᱟᱦᱟᱸᱭ ᱠᱚᱨᱮᱱ ᱰᱟᱹᱝᱨᱤ ᱠᱚ ᱢᱮᱱᱟᱜ ᱠᱚᱣᱟ ᱱᱤᱡᱮ ᱨᱮᱠᱚ ᱥᱤᱭᱟ ᱟᱨ ᱚᱱᱠᱟ ᱰᱟᱝᱨᱤ ᱱᱟᱦᱮᱞ ᱫᱚ ᱵᱟᱝ ᱟᱹᱠᱷᱨᱤᱧᱚᱜ ᱠᱟᱱᱟ ᱟᱨᱠᱤ
ᱦᱮᱸ ᱱᱮᱛᱟᱨ ᱫᱚ ᱵᱮᱥᱤᱨ ᱵᱷᱟᱜᱽ ᱢᱟᱱᱮ ᱦᱚᱲᱟᱜ ᱫᱚ ᱵᱟᱠᱚ ᱥᱤ ᱞᱟᱹᱜᱤᱫᱚᱜ ᱠᱟᱱᱟ ᱮᱴᱟᱜ ᱦᱚᱲᱟᱜ ᱫᱚ᱾ ᱞᱟᱹᱭᱟ ᱠᱚ ᱞᱟᱸᱜᱟᱜ ᱟᱠᱚ ᱰᱟᱝᱨᱤ ᱠᱚ ᱪᱩᱴᱟᱹᱜ ᱟᱠᱚ ᱟᱫᱚ ᱚᱱᱟ ᱠᱷᱟᱹᱛᱤᱨ ᱢᱟᱱᱮ ᱟᱠᱚᱣᱟᱜ ᱜᱮᱠᱚᱼ ᱥᱤ ᱠᱟᱛᱮᱜ ᱫᱚ ᱦᱚᱲᱟᱜ ᱫᱚ ᱵᱟᱠᱚ ᱥᱤ ᱞᱟᱹᱜᱤᱫᱚᱜ ᱠᱟᱱᱟ᱾ ᱟᱯᱮ ᱥᱮᱫ ᱫᱚ ᱦᱩᱲᱩ ᱠᱚ ᱪᱮᱫᱼᱼ ᱢᱟᱱᱮ ᱚᱱᱠᱩ ᱢᱩᱱᱤᱥ ᱟᱛᱮ ᱜᱮ ᱤᱨ ᱜᱮᱭᱟ᱾ ᱥᱮ ᱚᱱᱠᱟ ᱦᱚᱯᱟᱨ ᱴᱚᱯᱟᱨ ᱠᱚ ᱟᱨᱚ ᱡᱟᱦᱟᱸ ᱱᱟᱣᱟ ᱱᱟᱣᱟ ᱡᱚᱱᱛᱨᱚᱯᱟᱛᱤ ᱩᱰᱩᱠ ᱟᱠᱟᱱ᱾ ᱢᱮᱥᱤᱱ
ᱚ ᱟᱫᱚ ᱡᱮᱢᱚᱱ ᱠᱷᱟᱱ ᱟᱨ ᱚᱠᱟ ᱚᱠᱛᱚ ᱢᱟᱱᱮᱼᱼ ᱜᱟᱹᱰᱤ ᱠᱚ ᱦᱤᱡᱩᱜ ᱜᱮᱭᱟ ᱚᱱᱮ ᱡᱟᱦᱟᱸ ᱠᱚ ᱞᱟᱹᱭᱫᱟ ᱦᱟᱨᱵᱷᱮᱥᱴᱟᱨ ᱚᱱᱟᱼᱼ ᱚᱱᱠᱟᱱ ᱢᱟᱨᱟᱝ ᱢᱟᱨᱟᱝ ᱜᱟᱹᱰᱤ ᱠᱚᱜᱮ ᱦᱤᱡᱩᱜ ᱜᱮᱭᱟ ᱤᱨ ᱜᱟᱹᱰᱤ ᱠᱚ᱾ ᱟᱫᱚ ᱚᱠᱚᱭᱟᱜ ᱵᱟᱹᱫᱽᱛᱮ ᱱᱤᱦᱟᱹᱛ ᱜᱮ ᱠᱚᱢ ᱜᱮᱭᱟ ᱟᱫᱚ ᱩᱱᱤ ᱫᱚᱼᱼ ᱟᱸ ᱱᱤᱡᱮ ᱛᱮᱜᱮ ᱤᱨ ᱜᱚᱜ ᱠᱟᱼᱟᱭ ᱟᱨ ᱵᱟᱠᱷᱟᱱ ᱡᱮᱢᱚᱱᱼᱼ ᱟᱨ ᱤᱨ ᱛᱮᱫᱚ ᱩᱱᱟᱹᱜ ᱫᱚ ᱜᱚᱱᱚᱝ ᱫᱚ ᱵᱟᱝ ᱞᱟᱜᱟᱜᱼᱟ ᱠᱟᱹᱣᱰᱤ ᱫᱚ ᱩᱱᱟᱹᱜ ᱡᱟᱹᱥᱛᱤ ᱫᱚ ᱵᱟᱝ ᱞᱟᱜᱼᱟ ᱡᱚᱠᱷᱚᱱ ᱟᱨ ᱢᱤᱫᱴᱟᱝ ᱜᱮᱢᱮᱨᱟ ᱚᱸᱰᱮ ᱠᱷᱚᱱᱟᱜ ᱤᱨ ᱞᱮᱠᱷᱟᱱ ᱛᱚ ᱟᱨ ᱚᱱᱟ ᱛᱚᱼᱼ ᱢᱤᱫᱴᱮᱱ ᱴᱨᱟᱠᱴᱚᱨ ᱛᱟᱱᱟᱜ ᱨᱮ ᱞᱳᱰ ᱠᱟᱜ ᱟᱫᱚ ᱚᱱᱟ ᱴᱨᱟᱠᱴᱚᱨ ᱛᱮ ᱜᱮᱢᱮᱨ ᱨᱮᱱᱟᱜ ᱜᱮ ᱮᱠᱷᱟᱱ ᱟᱹᱰᱤ ᱡᱟᱹᱥᱛᱤᱼᱼ ᱛᱤ ᱜᱚᱱᱚᱝ ᱠᱚ ᱦᱟᱛᱟᱣ ᱛᱚ ᱟ ᱡᱟᱦᱟ ᱛᱤᱱᱱᱟᱹᱜ ᱚᱲᱟᱜ ᱠᱷᱚᱱᱟᱜ ᱥᱩᱨ ᱧᱚᱜ ᱨᱮᱦᱚᱸ, ᱢᱮᱜᱴᱮᱱᱮ ᱦᱟᱛᱟᱣᱮᱫ ᱛᱮ, ᱤᱫᱤᱛᱮ ᱚᱝᱠᱟ ᱛᱩᱨᱩᱭ ᱥᱚ, ᱥᱟᱛᱥᱚ ᱞᱮᱠᱟᱭ ᱦᱟᱛᱟᱣᱟ, ᱟᱨᱠᱤ᱾ ᱚᱱᱟᱛᱮ ᱟᱫᱚ ᱵᱟᱠᱚ ᱤᱨ ᱞᱟᱹᱜᱤᱫᱚᱜᱼᱟ᱾ ᱡᱟᱦᱟᱸᱭ ᱠᱚᱣᱟᱜ ᱥᱟᱺᱜᱤᱧ ᱵᱟᱹᱫᱽ ᱠᱟᱱᱟ ᱫᱷᱮᱨ ᱧᱚ ᱵᱟ. ᱫᱽ ᱛᱟᱠᱚ ᱩᱝᱠᱩ ᱫᱚᱠᱚ ᱤᱨ ᱜᱮᱭᱟ ᱟᱨᱠᱤ᱾ ᱦᱟᱶᱮ᱾
ᱮᱸ ᱟᱸᱡᱚᱢᱚᱜ ᱠᱟᱱ ᱜᱮᱭᱟ ᱛᱚ᱾
ᱦᱟᱸ, ᱟᱸᱡᱚᱢᱚᱜ ᱠᱟᱱ ᱜᱮᱭᱟ᱾
ᱦᱮᱹᱞᱳᱣ᱾ ᱚ ᱟᱪᱪᱷᱟ, ᱢᱟᱱᱮ ᱤᱨ ᱛᱤᱜᱼᱤ, ᱤᱨ ᱛᱮᱫᱚ, ᱩᱱᱟᱹᱜ ᱫᱚ ᱵᱟᱝ ᱞᱟᱜᱟᱜᱼᱟ᱾
ᱮᱸᱦᱮᱸᱜ-ᱮᱸᱦᱮᱸᱜ ᱤᱨ ᱛᱮᱫᱚ, ᱩᱱᱟᱹᱜ ᱡᱟᱹᱥᱛᱤ ᱫᱚ ᱵᱟᱝ ᱞᱟᱜᱟᱜᱼᱟ, ᱟᱨᱠᱤ᱾
ᱩᱸᱜ ᱪᱷᱟ-ᱪᱷᱟ᱾
ᱟᱨᱚ ᱟᱫᱚ ᱢᱟᱱᱮ ᱡᱩᱫᱤ ᱡᱟᱹᱥᱛᱤ ᱵᱟᱹᱫᱽ ᱛᱷᱟᱱᱟ, ᱟᱨᱠᱤ᱾ ᱡᱟᱹᱥᱛᱤ ᱵᱟᱹᱫᱽ ᱛᱷᱟᱱᱟ ᱟᱨ ᱡᱩᱫᱤ ᱥᱩᱨ-ᱥᱩᱨ ᱛᱟᱦᱟᱱᱟᱜ ᱛᱟᱞᱮ ᱮᱠᱟᱞ ᱜᱮ ᱢᱟᱱᱮ ᱞᱟᱵᱷ-ᱞᱟᱵᱷᱚᱵᱟᱱ ᱠᱟᱱᱟ, ᱟᱨᱠᱤ ᱡᱮ ᱤᱨ ᱠᱮᱫ ᱛᱟᱢᱟᱢ ᱜᱮᱢᱮᱨ ᱠᱮᱫᱟᱢ ᱴᱟᱠᱴᱟᱨ ᱟᱹᱰᱤ ᱛᱷᱟᱢ ᱜᱮ ᱥᱟᱵᱼᱟ᱾ ᱜᱮᱢᱮᱨ ᱛᱮᱱᱟᱜ ᱢᱤᱫ ᱫᱷᱟᱣ ᱨᱮ, ᱜᱮᱢᱮᱨ ᱛᱮᱱᱟᱜ ᱡᱩᱫᱤ ᱥᱟᱛᱥᱚ ᱴᱟᱠᱟᱭ ᱦᱟᱛᱟᱣᱟ ᱟᱨ ᱟᱢᱟᱜ ᱵᱟᱹᱫᱽ ᱛᱮ ᱡᱩᱫᱤ ᱚᱸᱰᱮᱯ ᱯᱮ ᱵᱤᱜᱟ. ᱜᱟᱱ ᱢᱮᱱᱟᱜ ᱛᱟᱢᱟ ᱚᱱᱟ ᱤᱨᱛᱤ ᱟᱨ ᱚᱱᱟ ᱢᱮᱜᱴᱮᱱ ᱴᱟᱠᱴᱟᱨ ᱜᱮ ᱥᱟᱣᱟᱵᱼᱟ, ᱤᱫᱤᱛᱮ᱾ ᱤᱨ ᱛᱮᱻ ᱟᱢ ᱡᱟᱹᱥᱛᱤ ᱫᱚ ᱵᱟᱝ ᱠᱷᱚᱨᱚᱪᱚᱜᱼᱟ, ᱟᱨᱠᱤ᱾ ᱠᱚᱢ ᱵᱟᱹᱫ ᱛᱟᱦᱮᱸ ᱞᱮᱱᱠᱷᱟᱱ ᱜᱮ ᱟᱨᱠᱤ ᱡᱟᱹᱥᱥᱤ ᱠᱚᱹᱨᱞ ᱞᱮᱠᱟᱢ ᱢᱚᱱᱮᱭᱟ, ᱟᱨᱠᱤ᱾
ᱚᱸ ᱢᱟ ᱥᱩᱨ ᱨᱮ ᱛᱟᱶᱮ ᱞᱮᱱ ᱠᱷᱟᱡ ᱫᱚ, ᱩᱱᱟᱹᱜ ᱫᱚ, ᱥᱮᱹᱨᱠᱚᱢ ᱠᱷᱚᱨᱪᱟ ᱫᱚ ᱵᱟᱝ ᱦᱩᱭᱩᱜᱼᱟ᱾
ᱦᱩᱸ, ᱦᱩᱸ᱾
ᱦᱮᱸᱻ, ᱟᱫᱚ ᱥᱟᱺᱜᱤᱧ ᱠᱷᱟᱱ ᱫᱚ ᱦᱟᱸᱰᱮ-ᱱᱟᱰᱮ ᱪᱟᱞᱟᱜ ᱦᱩᱭᱩᱜᱼᱟ, ᱛᱚ᱾ ᱠᱷᱟ ᱚᱱᱟ ᱠᱚᱨᱮᱱᱟᱜ ᱵᱷᱟᱲᱟ ᱛᱚ ᱞᱟᱜᱟᱜ ᱜᱮᱭᱟ, ᱥᱮ᱾
ᱩᱸ᱾
ᱦᱩᱸ᱾
ᱟᱨᱟ ᱟᱯᱮ ᱥᱮᱜ ᱫᱚ ᱛᱷᱟᱞᱮ ᱟᱠᱷᱟᱱ ᱤᱨ ᱠᱚᱫᱚ ᱪᱮᱜ ᱞᱮᱠᱟ ᱵᱷᱟᱵᱽᱛᱮ ᱦᱩᱭᱩᱜᱼᱟ?
ᱟᱞᱮᱥᱮᱫ ᱫᱚ ᱩᱱᱟᱹᱜ ᱮᱸᱻᱨ ᱡᱟᱦᱟᱸ ᱛᱤᱱᱟᱹᱜ ᱢᱟᱱᱮ ᱠᱚ ᱤᱨ ᱵᱟᱲᱟᱭᱫᱟ᱾ ᱫᱚ ᱢᱚᱱᱮ ᱢᱚᱱᱤᱥ ᱟᱛᱮᱜ ᱜᱮ, ᱢᱟᱱᱮ ᱦᱚᱲ ᱞᱟᱜᱟᱣ ᱠᱟᱛᱮᱫ ᱠᱚ ᱤᱨ ᱪᱚᱭ ᱜᱮᱭᱟ᱾ ᱩᱢᱟᱹ ᱜᱟᱲᱤ ᱠᱚᱛᱮ ᱫᱚ ᱵᱟᱝᱠᱚ ᱜᱮᱫ ᱪᱚᱭ ᱜᱮᱭᱟ, ᱟᱞᱮ ᱥᱮᱫ ᱫᱚ ᱢᱟᱱᱮ, ᱪᱮᱜ ᱞᱮᱠᱟ ᱟᱱᱮ ᱦᱟᱸᱰᱮ-ᱱᱟᱰᱮ ᱠᱷᱮ ᱠᱷᱮᱛ ᱛᱟᱠᱚ᱾ ᱩᱱᱟᱹᱜ ᱫᱚ ᱵᱟᱝ ᱠᱚ ᱤᱭᱟᱹᱭ ᱜᱮᱭᱟ ᱟᱨ ᱠᱟᱹᱴᱤᱡ ᱵᱤᱨ ᱫᱤᱥᱚᱢ ᱦᱚᱲ ᱛᱚᱻ ᱢᱟᱱᱮ ᱜᱟᱲᱤ ᱠᱚᱨᱮᱱᱟᱜ ᱫᱚ, ᱩᱱᱟᱹᱜ ᱥᱮᱹᱨᱠᱚᱢ ᱫᱚ ᱵᱟᱹᱱᱩᱜᱼᱟ, ᱜᱟᱲᱤ ᱠᱚᱫᱚ᱾ ᱱᱟ ᱦᱚ ᱢᱩᱱᱤᱥ ᱛᱮᱜᱮ ᱠᱚ ᱩᱸ ᱤᱨ ᱵᱟᱲᱟ ᱦᱚᱪᱚᱭ ᱜᱮᱭᱟ᱾
ᱟᱨ ᱟᱱᱮᱼᱪ ᱟᱨ ᱩᱸ ᱜᱮᱢᱮᱨ ᱠᱚᱫᱚ ᱦᱩᱲᱩ ᱠᱚ, ᱜᱮᱢᱮᱨ ᱠᱚ, ᱟᱢ ᱢᱟᱨᱟᱲ ᱛᱮᱜᱮ ᱠᱚ ᱜᱚᱜ ᱟᱜᱩᱭᱟ ᱥᱮ
ᱦᱮᱸᱻ, ᱚᱠᱟ ᱚᱠᱚᱭ ᱠᱚᱫᱚ ᱚᱝᱠᱟ ᱠᱚ ᱜᱚᱜ ᱦᱚᱪᱚ ᱠᱚᱜᱮᱭᱟ, ᱵᱟᱠᱷᱟᱡ ᱫᱚ ᱴᱟᱠᱴᱟᱨ ᱠᱚᱠᱚ ᱞᱟᱜᱟᱣ ᱜᱮᱭᱟ᱾ ᱩᱸ᱾ ᱟᱫᱚ ᱡᱟᱦᱟᱸᱭᱟᱜ ᱡᱩᱫᱤ ᱚᱝᱠᱟ ᱢᱟᱱᱮ ᱞᱚᱥᱚᱫ ᱧᱚᱜ ᱜᱮ ᱛᱟᱦᱮᱱᱟ ᱠᱷᱮᱛ ᱠᱚ ᱛᱟᱦᱞᱮ ᱠᱷᱟᱱ ᱫᱚ, ᱩᱝᱠᱩ ᱫᱚ ᱟᱞᱟᱫᱟ ᱨᱮ ᱢᱤᱜ ᱴᱷᱮᱱ ᱠᱚ ᱡᱟᱣᱨᱟ ᱦᱚᱪᱚ ᱠᱮᱜ ᱠᱚᱜᱮ ᱦᱚᱲᱻ ᱟᱨ ᱴᱮᱠᱴᱟᱛᱛᱮᱠᱚ ᱟᱹ ᱟᱜᱩ ᱠᱮᱫ ᱜᱮ᱾ ᱡᱟᱦᱟᱸᱭ ᱠᱚᱣᱟᱜ ᱢᱟᱱᱮ ᱵᱤᱥᱤ, ᱩᱸ ᱢᱮᱜᱴᱟᱝ ᱡᱟᱭᱜᱟ ᱨᱮᱜᱮ ᱟᱰᱤ ᱩᱥᱛᱟᱹᱨ ᱠᱟᱛᱮᱜ ᱛᱟᱦᱮᱱ ᱛᱟᱠᱚᱣᱟ ᱟᱨ ᱠᱚᱢ ᱠᱷᱚᱲ ᱠᱚᱫᱚ ᱩᱝᱠᱩ ᱫᱚ ᱜᱚᱜ ᱛᱮᱦᱚᱸ ᱠᱚ ᱟᱹᱜᱩ ᱦᱚᱪᱚ ᱠᱚᱜᱮᱭᱟ ᱢᱟᱲᱟᱨ ᱠᱚᱛᱮ ᱠᱤᱝᱵᱟ ᱫᱤᱯᱤᱞ ᱩᱸ ᱩᱝᱠᱩ ᱥᱟᱛᱮᱜ ᱟᱜᱩ ᱣᱚᱪᱚᱭ ᱜᱮᱭᱟ ᱠᱚ᱾
ᱦᱩᱸ ᱟᱨ ᱛᱟᱦᱚᱞ ᱚᱲᱟᱜ ᱠᱚ ᱟᱹᱜᱩ ᱠᱟᱛᱮᱫ ᱟᱫᱚ ᱪᱮᱫ ᱞᱮᱠᱟ ᱯᱮ ᱫᱟᱞ ᱩᱛᱟᱹᱨᱟ ᱥᱮᱼᱼ ᱜᱟᱫᱟ ᱜᱟᱫᱟ ᱯᱮ ᱫᱚᱦᱚ ᱠᱟᱜᱼᱟ ᱚᱱᱟ ᱥᱟᱠᱨᱟᱛ ᱥᱩᱨᱩᱜ ᱦᱚᱸ ᱠᱚ ᱫᱟᱞ ᱜᱮ ᱛᱚ ᱥᱟᱠᱨᱟᱛ ᱥᱩᱨᱩᱜ ᱥᱩᱨᱩᱜ ᱨᱟᱵᱟᱝ ᱫᱤᱱ ᱠᱚᱛᱮᱼᱼ
ᱡᱟᱦᱟᱸᱭ ᱚᱠᱚᱭ ᱚᱠᱚᱭ ᱠᱚ ᱚᱠᱟ ᱞᱮᱠᱟ ᱚᱠᱚᱭ ᱠᱚᱫᱚ ᱠᱚ ᱞᱟᱦᱟ ᱨᱮᱦᱚᱸ ᱢᱟᱱᱮ ᱥᱚᱸᱜᱮ ᱛᱮᱦᱚᱸ ᱠᱚ ᱫᱟᱞ ᱜᱮᱭᱟ ᱟᱹᱜᱩ ᱪᱟᱵᱟ ᱥᱟᱶ ᱛᱮ ᱟᱨ ᱚᱠᱚᱭ ᱠᱚ ᱫᱚᱼᱼ ᱢᱟᱱᱮ ᱡᱟᱣᱨᱟ ᱫᱚᱦᱚ ᱠᱟᱜ ᱟᱠᱚ ᱠᱤᱝᱵᱟ ᱯᱟᱞᱳᱭ ᱟᱠᱚ ᱯᱟᱲᱳᱭ ᱟᱠᱚ ᱡᱟᱦᱟᱸᱼᱼ ᱚᱱᱠᱟ ᱟᱹᱰᱤ ᱦᱚᱲ ᱠᱚ ᱢᱟᱱᱮ ᱟᱹᱰᱤ ᱟᱹᱰᱤ ᱤᱭᱟᱹᱭ ᱜᱮᱭᱟ ᱠᱚ ᱟᱨ ᱟᱯᱮ ᱥᱮᱫ ᱫᱚ ᱢᱟᱱᱮ ᱚᱱᱠᱟ ᱤᱨ ᱠᱟᱛᱮᱜ ᱪᱮᱫ ᱛᱮᱯᱮ ᱫᱟᱞ ᱜᱮᱭᱟ ᱥᱮ ᱦᱟᱱᱮ ᱯᱩᱨᱟᱹᱼᱼ ᱱᱮᱛᱟᱨ ᱡᱟᱦᱟᱸ ᱢᱮᱥᱤᱱ ᱠᱚ ᱳᱰᱳᱠ ᱠᱟᱱ ᱚᱱᱠᱟ ᱠᱟᱛᱮ ᱯᱮ ᱤᱭᱟᱹᱭ ᱜᱮᱭᱟ
ᱦᱮᱸ ᱟᱫᱚ ᱟᱫᱚ ᱦᱮᱸ ᱱᱚᱰᱮ ᱢᱤᱫᱴᱟᱝ ᱢᱮᱱᱟᱜᱼᱟ ᱵᱮᱯᱟᱨ ᱢᱮᱱᱟᱜᱼᱟ ᱡᱟᱦᱟᱸᱭ ᱠᱚ ᱠᱷᱚᱲ ᱞᱟᱹᱠᱛᱤᱜ ᱛᱟᱠᱚᱣᱟ ᱩᱱᱠᱩ ᱫᱚ ᱟᱠᱚ ᱵᱟᱰᱟᱭᱟ ᱡᱮ ᱛᱟᱦᱚᱞᱮ ᱛᱤ ᱛᱮᱜᱮ ᱤᱨ ᱦᱩᱭᱩᱜᱼᱟ ᱡᱟᱦᱟᱸᱭ ᱠᱚᱣᱟᱜ ᱠᱷᱚᱲ ᱞᱟᱹᱠᱛᱤ ᱛᱟᱠᱚᱣᱟ ᱰᱟᱹᱝᱨᱤ ᱠᱚ ᱢᱮᱱᱟᱜ ᱠᱚ ᱛᱟᱠᱚᱣᱟ ᱟᱨ ᱵᱟᱠᱷᱟᱱ ᱡᱟᱦᱟᱸᱭ ᱠᱚ ᱞᱟᱹᱭᱟ ᱡᱮ ᱤᱧ ᱫᱚ ᱠᱷᱚᱲ ᱞᱟᱹᱠ ᱛᱤ ᱵᱟᱹᱱᱩᱜ ᱛᱤᱧᱟ ᱛᱟᱦᱚᱞᱮ ᱢᱮᱥᱤᱱ ᱛᱤᱧ ᱤᱨ ᱜᱚᱜ ᱠᱟᱜᱼᱟ ᱵᱟᱥ ᱟᱫᱚ ᱢᱮᱥᱤᱱ ᱛᱮ ᱤᱨ ᱞᱮᱠᱷᱟᱱ ᱛᱚ ᱟᱫᱚ ᱠᱷᱚᱲ ᱛᱚ ᱵᱟᱝ ᱧᱟᱢᱚᱜᱼᱟ ᱟᱨᱠᱤᱼᱼ
ᱦᱮᱸ ᱦᱮᱸ ᱟᱞᱮ ᱥᱮᱫ ᱫᱚ ᱤᱭᱟᱹ ᱛᱮ ᱜᱮᱼᱼ ᱠᱚ ᱢᱟᱱᱮ ᱛᱤ ᱛᱮᱜᱮ ᱠᱚ ᱢᱟᱱᱮ ᱦᱚᱲ ᱟᱛᱮᱫ ᱜᱮ ᱠᱚ ᱤᱨ ᱜᱮᱭᱟ ᱾ ᱡᱟᱦᱟᱸᱭ ᱠᱷᱚᱲ ᱫᱚᱨᱠᱟᱨᱚᱜ ᱠᱟᱱ ᱛᱟᱭ ᱢᱟᱱᱮ ᱦᱳᱭᱛᱚ ᱟᱠᱷᱨᱤᱧ ᱠᱮᱫᱟᱭ ᱡᱟᱦᱟᱸᱭᱟᱜ ᱵᱟᱝ ᱫᱚᱨᱠᱚᱜ-ᱟ ᱡᱩᱫᱤ ᱩᱱᱤ ᱦᱳᱭᱛᱳ ᱟᱠᱷᱨᱤᱧ ᱠᱮᱫᱟᱭ ᱡᱟᱦᱟᱸᱭᱟᱜ ᱢᱟᱱᱮ ᱫᱚᱨ ᱰᱟᱝᱨᱤ ᱠᱚ ᱡᱟᱦᱟᱸᱭ ᱠᱚᱠᱚ ᱛᱟᱦᱮᱱ ᱛᱟᱠᱚᱣᱟ ᱟᱫᱚ ᱩᱱᱠᱩ ᱦᱚᱸᱠᱚ ᱦᱟᱛᱟᱣ ᱜᱮᱭᱟ ᱟᱞᱮᱥᱮᱫ ᱫᱚ ᱾